ᱦᱮᱞᱚ
ᱡᱚᱦᱟᱨ ᱜᱤ ᱟᱸᱡᱚᱢ ᱧᱟᱢᱚᱜ ᱠᱟᱱᱟ?
ᱦᱮᱸ ᱜᱚᱝᱠᱮ ᱟᱸᱡᱚᱢᱚᱜ ᱠᱟᱱ ᱜᱮᱭᱟ।
ᱦᱚᱭ ᱦᱚᱭ ᱟᱸ.. ᱛᱚᱵᱮ ᱦᱚᱭ ᱦᱚᱭ ᱟᱢᱟᱜ ᱨᱚᱲ ᱟᱸᱡᱚᱢ ᱧᱟᱢᱚᱜ ᱠᱟᱱᱟ। ᱟᱸ ᱛᱚᱵᱮ ᱪᱮᱛ ᱮᱢ ᱪᱮᱠᱟᱭ ᱫᱟ ᱱᱤᱛ ᱚᱠᱛᱚ ᱫᱚ?
ᱱᱚᱜ-ᱚᱭ ᱡᱚᱢ ᱵᱟᱲᱟ ᱠᱟᱛᱮᱫ ᱫᱩᱲᱩᱵ ᱦᱩᱭ ᱟᱠᱟᱱᱟ। ᱟᱢᱫᱚ?
ᱦᱳᱭ ᱦᱳᱭ ᱤᱧᱦᱚᱸ ᱚᱱᱠᱟ ᱡᱚᱢ ᱵᱟᱲᱟ ᱠᱟᱛᱮᱫ ᱤᱧ ᱜᱤᱛᱤᱡ ᱵᱟᱲᱟ ᱠᱟᱱᱟ। ᱟᱸ ᱟᱨ ᱪᱮᱫ ᱠᱚᱯᱮ ᱠᱟᱹᱢᱤ ᱵᱟᱲᱟᱭ ᱫᱟ?
ᱛᱟᱦᱮ ᱵᱟᱲᱟ ᱜᱮ ᱦᱩᱸ ᱠᱟᱹᱢᱤ
ᱦᱳᱭ ᱦᱳᱭ ᱱᱟᱯᱟᱭ ᱵᱟᱲᱟ ᱜᱮ ᱱᱤᱛ ᱚᱠᱛᱚ ᱱᱤᱛ ᱦᱟᱹᱵᱤᱡ ᱫᱚ ᱱᱟᱯᱟᱭ ᱵᱟᱲᱟ ᱜᱮ।
ᱟᱪᱪᱷᱟ ᱟᱪᱪᱷᱟ ᱜᱚᱢᱠᱮ ᱚᱲᱟᱜ ᱠᱚᱨᱮ ᱥᱟᱱᱟᱢ ᱦᱚᱲ ᱜᱮᱛᱚ ᱱᱟᱯᱟᱭ ᱜᱮ ᱥᱮ?
ᱦᱳᱭ ᱦᱳᱭ ᱱᱟᱯᱟᱭᱜᱮ ᱚᱲᱟᱜ ᱠᱚᱨᱮ ᱫᱚ ᱱᱟᱯᱟᱭ ᱜᱮ ᱥᱟᱱᱟᱢ ᱠᱚ ᱜᱮ ᱱᱟᱯᱟᱭ ᱜᱮ। ᱛᱚ ᱟᱯᱮ ᱫᱚ ᱦᱩᱲᱩ ᱨᱚᱦᱚᱭ ᱠᱚᱯᱮ ᱞᱟᱜᱟᱣ ᱠᱟᱱᱟ ᱥᱮ ᱵᱟᱝ?
ᱵᱟᱝ ᱜᱚᱢᱠᱮ ᱚᱱᱠᱟ ᱦᱮᱸ ᱟᱨ ᱟᱞᱮ ᱥᱮᱛ ᱫᱚ ᱛᱚᱞᱟ ᱠᱚ ᱢᱮᱱᱟ। ᱟᱯᱮ ᱥᱮᱛ ᱫᱚ ᱪᱮᱛ ᱠᱚ ᱢᱮᱱᱟ ᱵᱟᱹᱧ ᱞᱟᱹᱭ ᱫᱟᱲᱮᱭᱟᱜ ᱠᱟᱱᱟ? ᱛᱚ ᱚᱱᱟ ᱠᱚ ᱫᱚᱢᱮ ᱮᱠᱴᱟ ᱫᱚ ᱟᱹᱣᱨᱤ ᱦᱟᱨᱟᱜᱼᱟ ᱛᱚ ᱨᱚᱦᱚᱭ ᱞᱮᱠᱟ ᱫᱚ ᱟᱹᱣᱨᱤ ᱜᱟᱱᱚᱜᱼᱟ। ᱫᱚ ᱨᱚᱦᱚᱭ ᱫᱚ ᱟᱹᱣᱨᱤ ᱞᱮ ᱟᱬᱜᱚᱱᱟ ᱚᱱᱠᱟ ᱠᱷᱮᱛ ᱠᱚ ᱥᱤ ᱠᱚ ᱵᱟᱲᱟ। ᱯᱟᱲᱟᱜ ᱵᱟᱲᱟ ᱥᱟᱯᱷᱟ ᱵᱟᱲᱟ ᱡᱷᱩᱲ ᱠᱚ ᱢᱟᱜ ᱵᱟᱲᱟ ᱦᱤᱜᱼᱤ ᱱᱤᱭᱟᱹ ᱠᱚᱛᱮ ᱠᱟᱹᱢᱤ ᱪᱮᱫ ᱞᱟᱦᱟᱜ ᱠᱟᱹᱢᱤ ᱦᱚᱨᱟ ᱞᱟᱦᱟ ᱟᱠᱟᱱᱟ?
ᱟᱪᱪᱷᱟ ᱟᱪᱪᱷᱟ ᱛᱟᱦᱚᱞᱮ ᱛᱚᱞᱟ ᱠᱚᱦᱚᱸ ᱵᱟᱝ ᱦᱟᱨᱟᱣ ᱠᱟᱱ ᱛᱟᱯᱮᱭᱟ ᱛᱟᱹᱭ ᱛᱚ? ᱟ ᱛᱚᱵᱮ ᱱᱚᱜ ᱚᱭ ᱡᱮ ᱟᱛᱟ
ᱦᱮᱸ
ᱢᱮᱱᱫᱟᱹᱧ ᱛᱚᱞᱟ ᱠᱚᱫᱚ ᱨᱚᱦᱚᱭ ᱞᱮᱠᱟ ᱦᱩᱭ ᱠᱟᱱ ᱛᱟᱯᱮᱭᱟ?
ᱵᱟᱝ ᱜᱚᱢᱠᱮ ᱚᱱᱠᱟ ᱫᱚ ᱟᱹᱣᱨᱤ ᱦᱟᱨᱟᱜᱼᱟ ᱢᱟᱱᱮ ᱨᱚᱦᱚᱭ ᱞᱮᱠᱟ ᱫᱚ ᱜᱤᱲᱤ ᱵᱟᱲᱟ ᱫᱚ ᱦᱩᱭ ᱠᱟᱱᱟ।
ᱟᱪᱪᱷᱟ ᱟᱪᱪᱷᱟ ᱛᱚ ᱛᱯᱮ ᱥᱮᱛ ᱮ ᱫᱟᱜ ᱫᱟᱭ ᱥᱮ ᱵᱟᱭ ᱫᱟᱜ-ᱫᱟ?
ᱦᱮᱸ ᱜᱚᱢᱠᱮ ᱟᱞᱮ ᱥᱮᱛ ᱦᱮᱸ ᱤᱱᱠᱟᱹ ᱫᱤᱱ ᱦᱤᱞᱳᱜ ᱜᱮ ᱤᱱᱠᱟᱹ ᱢᱤᱫ ᱜᱷᱟᱹᱲᱤᱡ ᱢᱤᱫ ᱜᱷᱟᱹᱲᱤᱡ ᱫᱚᱭ ᱡᱚᱨᱚ ᱟᱞᱮ ᱠᱟᱱ ᱜᱮᱭᱟ। ᱟᱯᱮ ᱥᱮᱛ ᱜᱚᱢᱠᱮ ᱠᱟᱹᱢᱤ ᱦᱚᱨᱟ ᱠᱚ ᱛᱟᱦᱚᱞᱮ ᱛᱤᱱᱟᱹᱜ ᱴᱟ ᱯᱮ ᱢᱟᱲᱟᱝ ᱠᱮᱫᱟ ᱠᱟᱹᱢᱤ ᱠᱟᱹᱢᱤ ᱦᱚᱨᱟ ᱠᱚ ᱛᱤᱱᱟᱹᱜ ᱴᱟ ᱯᱮ ᱢᱟᱲᱟᱝ ᱠᱮᱫᱟ ᱥᱮ ᱟᱹᱣᱨᱤ?
ᱦᱳᱭ ᱟᱞᱮ ᱥᱮᱫ ᱦᱚᱸ ᱚᱱᱠᱟ ᱜᱮ ᱫᱟᱜ ᱡᱟᱹᱲᱤ ᱠᱩᱫ ᱨᱮᱱᱟᱜ ᱫᱚ ᱱᱚᱝᱠᱟ ᱫᱤᱱᱟᱹᱢ ᱜᱮ ᱫᱟᱜ ᱫᱟᱜᱼᱮᱜ ᱠᱟᱱ ᱜᱮᱭᱟ। ᱢᱮᱱᱠᱷᱟᱱ ᱚᱱᱠᱟ ᱠᱟᱡᱮ ᱨᱮ ᱞᱟᱜᱟᱜ ᱞᱮᱠᱟ ᱫᱚ ᱵᱟᱭ ᱫᱟᱜ ᱫᱟ ᱛᱷᱚᱲᱟ ᱛᱷᱚᱲᱟ ᱜᱮᱭ ᱫᱟᱜ ᱫᱟ ᱢᱮᱱᱫᱚ ᱢᱟᱴᱷ ᱠᱷᱮᱛ ᱵᱟᱹᱫᱽ ᱠᱚᱨᱮ ᱫᱚ ᱮᱸ ᱵᱟᱝ ᱛᱤᱜᱩ ᱠᱟᱱᱟ। ᱮᱸ ᱛᱚ ᱟᱞᱮ ᱦᱚᱸ ᱜᱟᱹᱪᱷᱤ ᱩᱱᱠᱩ ᱫᱚ ᱢᱮᱱᱫᱚ ᱛᱚᱞᱟ ᱠᱚᱠᱚ ᱠᱷᱩᱵ ᱮᱠᱴᱟ ᱫᱚ ᱵᱟᱝ ᱦᱟᱨᱟᱣ ᱠᱟᱱᱟ ᱚᱱᱠᱟ ᱠᱟᱹᱴᱤᱡ ᱠᱟᱹᱴᱤᱡ ᱢᱮᱱᱟᱜᱼᱟ। ᱢᱚᱴᱟᱢᱩᱴᱤ ᱟᱨ ᱫᱩ ᱥᱚᱯᱛᱟ ᱛᱮᱜᱮ ᱦᱟᱸᱜ ᱦᱩᱲᱩ ᱨᱚᱦᱚᱭ ᱠᱚᱨᱮ ᱞᱟᱜᱟᱜᱼᱟ।
ᱟᱪᱪᱷᱟ ᱜᱚᱢᱠᱮ ᱛᱚ ᱜᱚᱢᱠᱮ ᱠᱟᱹᱴᱤᱡ ᱮᱢ
ᱞᱟᱹᱭᱢᱮ ᱞᱟᱹᱭᱢᱮ ᱚ ᱛᱚᱵᱮᱧ ᱢᱮᱱᱫᱟ ᱱᱚᱜᱼᱚᱭ ᱡᱮ ᱮ ᱦᱚᱞᱟ ᱢᱟᱫᱷᱮᱨ ᱦᱩᱞ ᱢᱟᱦᱟ ᱯᱟᱨᱚᱢᱮᱱᱟ ᱛᱚ ᱦᱩᱞ ᱢᱟᱦᱟᱮ ᱪᱮᱫ ᱞᱮᱠᱟ ᱟᱯᱮ ᱪᱮᱫ ᱞᱮᱠᱟ ᱠᱟᱹᱢᱤ ᱦᱚᱨᱟ ᱥᱮ ᱪᱮᱫ ᱞᱮᱠᱟ ᱯᱮ ᱯᱟᱨᱚᱢ ᱠᱮᱫᱟ
ᱛᱚ ᱜᱚᱢᱠᱮ ᱠᱟᱹᱴᱤᱡ ᱞᱤᱧ ᱞᱟᱹᱭ ᱞᱮᱜᱮ ᱟᱞᱤᱧ ᱫᱚ ᱱᱤᱛᱚᱜ ᱞᱤᱧ ᱚᱞᱚᱜ ᱠᱟᱱ ᱜᱮᱭᱟ ᱛᱚ ᱤᱧ ᱡᱟᱦᱟᱸ ᱟᱞᱤᱧ ᱡᱟᱦᱟᱸ ᱠᱚᱞᱮᱡᱽ ᱨᱮᱞᱤᱧ ᱚᱞᱚᱜᱼᱟ ᱱᱤᱛᱚᱜ ᱛᱚ ᱱᱚᱰᱮ ᱨᱮᱱ ᱟᱞᱮ ᱥᱟᱱᱟᱢ ᱯᱟᱹᱴᱷᱩᱣᱟᱹ ᱠᱚ ᱢᱮᱥᱟ ᱠᱟᱛᱮ ᱥᱮ ᱢᱟᱪᱮᱫ ᱢᱟᱪᱮᱛᱟᱹᱱᱤ ᱠᱚ ᱢᱮᱥᱟ ᱠᱟᱛᱮᱫ ᱥᱮ ᱜᱚᱢᱠᱮ ᱠᱚ ᱢᱮᱥᱟ ᱠᱟᱛᱮᱫ ᱥᱟᱱᱟᱢ ᱦᱚᱲ ᱛᱮᱜᱮ ᱥᱟᱯᱲᱟᱣ ᱠᱟᱛᱮᱜ ᱵᱚᱱ ᱦᱩᱞ ᱢᱟᱦᱟ ᱫᱚᱞᱮ ᱢᱟᱱᱟᱣ ᱠᱮᱫ ᱜᱮᱭᱟ ᱛᱚ ᱢᱚᱴᱟᱢᱩᱴᱤ ᱱᱟᱯᱟᱭ ᱛᱮᱜᱮ ᱛᱟᱵ ᱱᱟ ᱛᱚ ᱦᱮᱸ ᱩᱱ ᱥᱚᱢᱚᱭ ᱟᱞᱮᱭᱟᱜ ᱮᱠᱡᱟᱢ ᱪᱟᱞᱟᱜ ᱠᱟᱱ ᱛᱟᱦᱮᱸ ᱛᱚ ᱚᱱᱟ ᱠᱷᱟᱹᱛᱤᱨ ᱛᱮ ᱥᱚᱴ ᱠᱟᱴ ᱛᱮᱜᱮᱞᱮ ᱯᱟᱨᱚᱢ ᱠᱮᱫᱟ
ᱦᱳᱭ ᱦᱳᱭ ᱟᱹᱰᱤ ᱱᱟᱯᱟᱭ ᱵᱤᱰᱟᱹᱣ ᱠᱚᱦᱚᱸ ᱫᱚᱨᱠᱟᱨ ᱜᱮᱭᱟ ᱵᱤᱱᱤᱰ ᱠᱚᱸᱦᱚᱸ ᱮᱢ ᱫᱚᱨᱠᱟᱨ ᱠᱟᱱ ᱜᱮᱭᱟ ᱯᱟᱹᱴᱷᱩᱣᱟᱹ ᱡᱤᱭᱚᱱ ᱨᱮᱫᱚ ᱱᱚᱣᱟ ᱫᱚ ᱢᱤᱫᱴᱮᱱ ᱟᱹᱰᱤ ᱜᱩᱨᱩᱛᱛᱚᱯᱩᱨᱱᱚ ᱵᱤᱥᱚᱭ ᱠᱟᱱᱟ ᱪᱮᱫᱟᱜ ᱡᱮ ᱯᱟᱹᱴᱷᱩᱣᱟᱹ ᱛᱤᱱᱟᱹᱜ ᱠᱚ ᱪᱮᱫ ᱠᱮᱫᱟ ᱥᱮ ᱪᱮᱫ ᱞᱮᱠᱟ ᱠᱚ ᱯᱟᱲᱦᱟᱜ ᱠᱟᱱᱟ ᱥᱮ ᱵᱟᱝ ᱴᱷᱤᱠ ᱴᱷᱟᱠ ᱚᱱᱟ ᱫᱚ ᱴᱮᱥᱴ ᱦᱟᱛᱟᱣ ᱫᱚ ᱡᱟᱹᱨᱩᱲ ᱠᱟᱱ ᱜᱮᱭᱟ ᱦᱳᱭ ᱚᱱᱠᱟ ᱜᱮ ᱟᱞᱮ ᱦᱚᱸ ᱟᱹᱰᱤ ᱱᱟᱼᱼ ᱼᱯᱟᱭ ᱛᱮ ᱜᱮᱞᱮ ᱯᱟᱨᱚᱢ ᱠᱮᱫᱟ ᱟᱞᱮ ᱫᱚ ᱥᱮᱛᱟᱜ ᱥᱮᱫ ᱫᱚ ᱛᱟᱦᱮᱸ ᱠᱟᱱ ᱛᱟᱞᱮᱭᱟ ᱱᱚᱝᱠᱟ ᱥᱮᱪᱪᱷᱟᱭ ᱨᱚᱠᱛᱚᱫᱟᱱ ᱥᱤᱵᱤᱨ ᱛᱟᱦᱮᱸ ᱠᱟᱱ ᱛᱟᱞᱮᱭᱟ ᱤᱱᱟᱹ ᱛᱟᱭᱚᱢ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱜᱚ ᱵᱟᱵᱟ ᱛᱟᱠᱚ ᱞᱟᱹᱜᱤᱫ ᱦᱚᱸ ᱡᱚᱛᱚ ᱦᱚᱲ ᱞᱟᱹᱜᱤᱫ ᱚᱱᱠᱟ ᱥᱯᱳᱴᱥ ᱠᱚᱞᱮ ᱫᱚᱦᱚᱣᱟ ᱟᱠᱟᱫ ᱛᱟᱦᱮᱸᱱᱟ ᱟᱨ ᱡᱚᱢ ᱧᱩ ᱠᱟᱛᱮᱫ ᱟᱫᱚ ᱠᱟᱹᱢᱤ ᱦᱚᱨᱟ ᱠᱚᱫᱚ ᱞᱮ ᱯᱟᱨᱚᱢ ᱠᱮᱫᱟ ᱱᱚᱝᱠᱟ ᱠᱟᱛᱮᱫ ᱜᱮ
ᱟᱪᱪᱷᱟ ᱜᱚᱝᱠᱮ ᱛᱚ ᱟᱞᱮ ᱟᱞᱮᱦᱚᱸ ᱚᱱᱠᱟ ᱡᱮ ᱦᱩᱞ ᱢᱟᱦᱟ ᱤᱫᱤ ᱠᱟᱛᱮᱜ ᱡᱮ ᱩᱸᱻ ᱮᱱᱮᱡ ᱥᱮᱨᱮᱧ ᱞᱮ ᱫᱚᱦᱚ ᱞᱮᱫᱟ ᱥᱮ ᱚᱱᱠᱟᱱ ᱠᱟᱛᱷᱟ ᱫᱚ ᱵᱟᱝ ᱠᱟᱱᱟ ᱥᱟᱢᱟᱱᱱᱚ ᱡᱟᱦᱟᱸ ᱮᱢᱱᱤ ᱦᱩᱞ ᱫᱤᱵᱚᱥ ᱤᱫᱤ ᱠᱟᱛᱮᱜ ᱡᱟᱦᱟᱸ ᱞᱟᱹᱠᱛᱤ ᱞᱟᱠᱪᱟᱨ ᱥᱮᱨᱮᱧ ᱥᱮ ᱵᱚᱠᱛᱤᱛᱟ ᱠᱚ ᱢᱟᱱᱮ ᱠᱷᱟᱴᱚ ᱢᱮᱪᱷᱟ ᱛᱮᱜᱮ ᱯᱟᱨᱚᱢ ᱨᱮᱱᱟᱜ ᱞᱮ ᱨᱤᱠᱟᱹ ᱠᱮᱫᱟ ᱪᱮᱫᱟᱜ ᱥᱮ ᱩᱱ ᱥᱚᱢᱚᱭ ᱮᱠᱡᱟᱢ ᱪᱟᱹᱞᱩᱜ ᱠᱟᱱ ᱛᱟᱞᱮ ᱛᱟᱦᱮᱸᱫ ᱥᱮ
ᱦᱳᱭ ᱦᱳᱭ ᱦᱳᱭ ᱚᱱᱟ ᱢᱟ ᱱᱟᱯᱟᱭ ᱠᱟᱛᱷᱟ ᱠᱟᱱ ᱜᱮᱭᱟ ᱟᱨ ᱚᱱᱠᱟᱜᱮ ᱡᱮᱦᱮᱛᱩ ᱯᱟᱹᱴᱷᱩᱣᱟᱹ ᱡᱤᱭᱚᱱ ᱨᱮᱫᱚ ᱱᱚᱣᱟ ᱵᱤᱰᱟᱹᱣ ᱫᱚ ᱛᱟᱦᱮᱱ ᱜᱮᱭᱟ ᱛᱚ ᱚᱱᱟ ᱥᱟᱶ ᱥᱟᱶᱛᱮ ᱛᱮᱫᱚ ᱱᱚᱣᱟ ᱟᱫᱚ ᱚᱱᱠᱟᱱ ᱚᱱᱩᱥᱴᱷᱟᱱ ᱠᱚ ᱛᱟᱦᱮᱱ ᱛᱟᱵᱩᱱ ᱨᱮᱦᱚᱸ ᱚᱱᱟ ᱠᱚᱫᱚᱻ ᱡᱮᱦᱮᱛᱩ ᱟᱵᱚᱣᱟᱜ ᱠᱟᱱ ᱜᱮᱭᱟ ᱮᱸᱻ ᱛᱚ ᱚᱱᱟᱦᱚᱸ ᱠᱚᱨᱟᱣ ᱫᱚᱨᱠᱟᱨ ᱠᱟᱱ ᱜᱮᱭᱟ ᱪᱮᱫᱟᱜ ᱡᱮ ᱟᱵᱚ ᱨᱮᱱ ᱵᱤᱨ ᱵᱟᱱᱴᱟ ᱠᱚ ᱡᱟᱦᱟᱸᱭ ᱠᱚ ᱛᱟᱦᱮᱸ ᱠᱟᱱᱟ ᱩᱱᱠᱩᱣᱟᱜ ᱟᱛᱛᱟ ᱥᱟᱱᱛᱤ ᱞᱟᱹᱜᱤᱫ ᱚ ᱦᱳᱭ ᱟᱵᱚᱣᱟᱜ ᱟᱛᱛᱟ ᱩᱱᱠᱩᱣᱟᱜ ᱟᱛᱛᱟ ᱥᱟᱱᱛᱤ ᱞᱟᱹᱜᱤᱫ ᱪᱟᱸᱫᱳ ᱵᱚᱸᱜᱟ ᱴᱷᱮᱡ ᱠᱚᱭ ᱡᱚᱝ ᱫᱚ ᱮᱠᱫᱚᱢ ᱡᱟᱹᱨᱩᱲ ᱜᱮᱭᱟ ᱪᱮᱫᱟᱜ ᱡᱮ ᱩᱱᱠᱩᱣᱟᱜ ᱦᱚᱲᱢᱚ ᱨᱮ ᱼᱱᱟᱜ ᱡᱟᱦᱟᱸ ᱢᱟᱭᱟᱝ ᱞᱤᱸᱜᱤᱜ ᱠᱟᱱ ᱛᱟᱦᱮᱱᱟ ᱚᱱᱟ ᱦᱚᱲᱚ ᱚᱱᱟ ᱢᱟᱭᱟᱝ ᱫᱚ ᱟᱵᱚᱣᱟᱜ ᱦᱚᱲᱢᱚ ᱨᱮᱦᱚᱸ ᱞᱤᱸᱜ ᱼᱜᱤᱜ ᱠᱟᱱᱟ ᱟᱨ ᱩᱱᱠᱩ ᱫᱚ ᱟᱵᱩ ᱞᱟᱹᱜᱤᱫ ᱟᱨ ᱟᱵᱚ ᱫᱤᱥᱚᱢ ᱞᱟᱹᱜᱤᱫ ᱮᱸᱻ ᱢᱟᱭᱟᱝ ᱠᱚ ᱡᱚᱨᱚ ᱞᱮᱫᱟ ᱢᱮᱱᱫᱚ ᱡᱤᱣᱤ ᱠᱚ ᱟᱞᱟᱭ ᱦᱳᱭ ᱛᱚ ᱚᱱᱟ ᱞᱟᱹᱜᱤᱫ ᱫᱚ ᱱᱚᱝᱠᱟᱱ ᱫᱚ ᱫᱚᱨᱠᱟᱨ ᱠᱟᱱ ᱜᱮᱭᱟ
ᱟᱪᱪᱷᱟ ᱜᱚᱢᱠᱮ ᱱᱚᱰᱮ ᱠᱟᱹᱴᱤᱡ ᱪᱟᱞᱟᱝ ᱞᱤᱧ ᱞᱟᱹᱭ ᱞᱮᱜᱮ ᱦᱮᱸ ᱟᱵᱚ ᱫᱚ ᱦᱩᱞ ᱢᱟᱦᱟ ᱦᱮᱸ ᱦᱩᱞ ᱢᱟᱦᱟ ᱢᱮᱱᱫᱚ ᱛᱤᱨᱤᱥᱟ ᱡᱩᱱ ᱛᱚ ᱛᱤᱨᱤᱥᱟ ᱡᱩᱱ ᱫᱚ ᱟᱹᱰᱤ ᱦᱚᱲ ᱜᱮᱠᱚ ᱢᱮᱱᱟ ᱡᱮ ᱮᱱ ᱦᱤᱞᱳᱜ ᱫᱚ ᱵᱟᱝᱢᱟ ᱥᱤᱫᱷᱩ ᱠᱟᱹᱱᱦᱩ ᱫᱚ ᱪᱮᱫ ᱢᱟᱱᱮ ᱞᱟᱹᱲᱦᱟᱹᱭ ᱠᱤᱱ ᱮᱛᱚᱦᱚᱵ ᱞᱮᱫᱟᱭ ᱥᱟᱱᱛᱟᱲ ᱥᱟᱱᱟᱢ ᱥᱟᱱᱛᱟᱲ ᱠᱚ ᱡᱩᱢᱤᱫ ᱠᱟᱛᱮ ᱞᱟᱹᱲᱦᱟᱹᱭ ᱠᱤᱱ ᱮᱛᱚᱦᱚᱵ ᱞᱮᱫᱟ ᱛᱚ ᱟᱹᱞᱤᱧ ᱡᱟᱦᱟᱸ ᱞᱮᱠᱟ ᱞᱤᱧ ᱵᱟᱲᱟᱭᱟ ᱛᱚ ᱚᱱᱟ ᱤᱫᱤ ᱠᱟᱛᱮ ᱠᱟᱹᱴᱤᱡ ᱞᱤᱧ ᱞᱟᱹᱭᱮᱫᱟ ᱴᱷᱤᱠ ᱞᱤᱧ ᱞᱟᱹᱭᱮᱫᱟ ᱥᱮ ᱵᱷᱩᱞ ᱞᱤᱧ ᱞᱟᱹᱭ ᱮᱫᱟ ᱠᱟᱹᱴᱤᱡ ᱟᱹᱵᱤᱱ ᱞᱟᱹᱭ ᱟᱵᱤᱱ ᱦᱮᱸ ᱾
ᱦᱳᱭ ᱦᱳᱭ ᱴᱷᱤᱠ ᱜᱮᱭᱟ ᱢᱟ ᱞᱟᱹᱭ ᱢᱮ ᱾
ᱟᱹᱞᱤᱧ ᱡᱟᱦᱟᱸ ᱞᱮᱠᱟᱞᱤᱧ ᱵᱟᱲᱟᱭᱟ ᱡᱮ ᱮᱱᱦᱤᱞᱳᱜ ᱫᱚ ᱡᱮ ᱟᱸᱜ ᱥᱟᱨ ᱠᱟᱹᱯᱤ ᱛᱟᱲᱣᱟᱨᱤ ᱮᱢᱟᱱ ᱛᱮ ᱢᱟᱱᱮ ᱞᱟᱹᱲᱦᱟᱹᱭ ᱫᱚ ᱵᱟᱝ ᱮᱱᱦᱤᱞᱳᱜ ᱫᱚ ᱥᱟᱨᱡᱚᱢ ᱜᱤᱨᱟᱹ ᱛᱟᱞᱟᱛᱮ ᱟᱹᱛᱩ ᱟᱹᱛᱩ ᱥᱮᱱ ᱠᱟᱛᱮ ᱵᱷᱚᱜᱽᱱᱟᱰᱤ ᱨᱮᱱᱟᱜ ᱰᱟᱹᱦᱤᱨᱮ ᱢᱟᱱᱮ ᱦᱚᱲ ᱠᱤᱱ ᱡᱩᱢᱤᱫ ᱞᱮᱫ ᱠᱚᱣᱟ ᱡᱮ ᱵᱟᱝ ᱢᱟ ᱟᱵᱚ ᱫᱚ ᱟᱨ ᱛᱤᱱᱟᱹᱜ ᱫᱤᱱ ᱤᱝᱨᱮᱡᱟᱜ ᱥᱟᱥᱚᱱ ᱨᱮᱵᱚᱱ ᱛᱟᱦᱮᱱᱟ ᱛᱤᱱᱟᱹᱜ ᱫᱤᱱ ᱵᱚᱱ ᱥᱟᱦᱟᱣᱟ ᱛᱤᱱᱟᱹᱜ ᱫᱤᱱ ᱟᱵᱚ ᱱᱚᱝᱠᱟ ᱨᱚᱰᱚᱡ ᱠᱚᱪᱞᱚᱱ ᱱᱩᱠᱩᱣᱟᱜ ᱚᱫᱷᱤᱱ ᱨᱮᱵᱚᱱ ᱛᱟᱦᱮᱱᱟ ᱛᱚ ᱦᱮᱸᱼ ᱮ ᱱᱤᱭᱟᱹ ᱠᱟᱛᱷᱟ ᱠᱤᱱ ᱵᱩᱡᱷᱟᱹᱣ ᱞᱮᱫ ᱠᱚᱣᱟ ᱛᱳ ᱟᱹᱞᱤᱧ ᱫᱚ ᱱᱤᱝᱠᱟᱹ ᱞᱤᱧ ᱵᱟᱲᱟᱭᱟ ᱡᱮ ᱮᱱᱦᱤᱞᱳᱜ ᱫᱚ ᱚᱱᱠᱟᱱ ᱦᱩᱞ ᱥᱮ ᱞᱟᱹᱲᱦᱟᱹᱭ ᱫᱚ ᱵᱟᱝ ᱦᱩᱭ ᱟᱠᱟᱱᱟ ᱛᱚ ᱚᱱᱟ ᱛᱟᱭᱚᱢ ᱛᱮ ᱦᱚᱭᱛᱳ ᱦᱩᱭ ᱟᱠᱟᱱᱟ ᱾
ᱵᱟᱝ ᱵᱟᱝ ᱟᱢ ᱡᱟᱦᱟᱸᱟᱢ ᱟᱸᱡᱚᱢ ᱟᱠᱟᱫᱟ ᱚᱱᱟ ᱫᱚ ᱴᱷᱤᱠ ᱜᱮᱢ ᱟᱸᱡᱚᱢ ᱟᱠᱟᱫᱟ ᱢᱮᱱᱠᱷᱟᱱ ᱚᱱᱟ ᱨᱮᱱᱟᱜ ᱰᱮᱹᱴ ᱫᱚ ᱛᱤᱨᱤᱥᱮ ᱡᱩᱱ ᱫᱚ ᱵᱟᱝ ᱠᱟᱱᱟ ᱾ ᱚᱱᱟ ᱫᱚ ᱢᱚᱴᱟᱢᱩᱴᱤ ᱚᱱᱟ ᱢᱤᱫ ᱦᱟᱯᱛᱟ ᱞᱟᱦᱟ ᱨᱮᱱᱟᱜ ᱠᱟᱱᱟ ᱾ ᱦᱮᱸ ᱟᱫᱚ ᱚᱱᱟ ᱛᱤᱨᱤᱥᱮ ᱡᱩᱱ ᱟᱨ ᱛᱤᱨᱤᱥᱮ ᱡᱩᱱ ᱫᱚ ᱱᱚᱝᱠᱟ ᱜᱷᱚᱴᱚᱱᱟ ᱜᱷᱚᱴᱟᱣ ᱞᱮᱱᱟ ᱡᱮ ᱯᱟᱸᱪ ᱠᱮᱴᱷᱤᱭᱟ ᱨᱮ ᱮ ᱢᱟᱱᱮ ᱚᱱᱠᱟ ᱜᱚᱨᱵᱷᱩ ᱢᱟᱡᱷᱤ ᱟᱨ ᱢᱮᱱᱫᱚ ᱚᱱᱠᱟ ᱥᱮᱢ ᱯᱟᱨᱜᱟᱱᱟ ᱫᱚ ᱠᱚ ᱥᱟᱵ ᱛᱤᱭᱳ ᱮᱫ ᱠᱚ ᱛᱟᱦᱮᱱᱟ ᱾ ᱟᱫᱚ ᱩᱱᱠᱩ ᱤᱝᱨᱮᱡ ᱟᱜ ᱜᱚᱵᱚᱞ ᱨᱮᱠᱚ ᱛᱟᱦᱮᱸ ᱠᱟᱱᱟ ᱩᱱᱠᱩ ᱥᱟᱵ ᱤᱫᱤᱭᱮᱫ ᱠᱚ ᱛᱟᱦᱮᱸᱱᱟ ᱛᱚ ᱟᱫᱚ ᱟᱫᱚ ᱩᱱᱤ ᱨᱮᱱ ᱥᱮᱢ ᱯᱟᱨᱜᱟᱨ ᱨᱮᱱᱟᱜ ᱢᱟᱱᱮ ᱜᱚᱨᱵᱷᱚ ᱢᱟᱡᱷᱤ ᱥᱮ ᱥᱮᱢ ᱯᱟᱨᱜᱟᱱᱟ ᱨᱮᱱ ᱢᱤᱫ ᱦᱚᱲ ᱠᱷᱟᱹᱫᱽ ᱨᱮᱱ ᱢᱤᱫ ᱦᱚᱲᱮ ᱛᱟᱦᱮᱸ ᱠᱟᱱᱟ ᱛᱚ ᱩᱱᱤ ᱧᱮᱞ ᱧᱟᱢ ᱠᱮᱫ ᱠᱚᱣᱟ ᱡᱮ ᱱᱩᱠᱩ ᱠᱚ ᱥᱟᱵ ᱤᱫᱤᱭᱮᱫ ᱠᱚᱣᱟ ᱾ ᱟᱫᱚ ᱥᱤᱫᱩ ᱠᱟᱹᱱᱦᱩ ᱛᱟᱹᱠᱤᱱ ᱫᱚ ᱱᱚᱣᱟ ᱯᱷᱟᱸᱠ ᱠᱤᱱ ᱥᱮᱸᱫᱽᱨᱟᱭᱮᱫ ᱠᱟᱱ ᱛᱟᱦᱮᱸᱱᱟ ᱡᱮ ᱱᱚᱝᱠᱟ ᱡᱮ ᱛᱤᱥ ᱟᱨᱠᱤ ᱱᱚᱝᱠᱟ ᱟᱵᱚ ᱪᱮᱛᱟᱱ ᱨᱚᱰᱚᱡ ᱠᱚᱪᱞᱚᱱ ᱪᱟᱞᱟᱜ ᱠᱟᱱᱟ ᱛᱚ ᱚᱱᱟ ᱞᱟᱦᱟ ᱨᱮᱜᱮ ᱮ ᱥᱤᱫᱷᱩ ᱫᱚ ᱢᱟᱱᱮ ᱛᱷᱚᱲᱟ ᱟᱵᱚ ᱨᱮᱱ ᱵᱚᱸᱜᱟ ᱠᱚᱦᱚᱭ ᱠᱩᱠᱢᱩ ᱛᱮᱦᱚᱸᱭ ᱧᱟᱢᱮᱫ ᱠᱚ ᱛᱟᱦᱮᱱ ᱜᱮᱭᱟ ᱡᱮ ᱩᱱᱤ ᱠᱩᱠᱢᱩ ᱨᱮᱭ ᱦᱤᱡᱩᱜ ᱠᱟᱱ ᱛᱟᱦᱮᱱᱟ ᱡᱮ ᱟᱢᱜᱮ ᱱᱚᱣᱟ ᱫᱤᱥᱚᱢᱮᱢ ᱱᱚᱣᱟ ᱡᱟᱦᱟᱸᱭ ᱤᱝᱨᱮᱡᱽ ᱜᱚᱵᱚᱞ ᱨᱮ ᱢᱮᱱᱟᱜ ᱩᱱᱠᱩ ᱠᱷᱚᱡ ᱟᱢᱜᱮᱢ ᱫᱩᱜ ᱫᱟᱲᱮ ᱟᱠᱚᱣᱟ ᱱᱩᱠᱩ ᱥᱟᱱᱛᱟᱲ ᱠᱚᱫᱚ ᱟᱫᱚ ᱱᱚᱜ ᱱᱚᱝᱠᱟ ᱢᱤᱫᱴᱮᱱ ᱜᱷᱚᱴᱚᱱᱟ ᱠᱟᱱᱟ ᱟᱫᱚ ᱱᱚᱣᱟ ᱟᱢ ᱡᱟᱦᱟᱸ ᱢᱮᱱᱠᱷᱟᱱ ᱥᱟᱨᱡᱚᱢ ᱰᱟᱹᱨᱛᱮ ᱡᱚᱛᱚ ᱡᱩᱫᱤ ᱜᱮ ᱚᱱᱮ ᱢᱟᱱᱮ ᱦᱩᱞ ᱞᱟᱜᱟᱣ ᱨᱮᱱᱟᱜ ᱡᱟᱦᱟᱸ ᱥᱚᱱᱫᱮᱥᱮ ᱮᱢᱟ ᱠᱚ ᱠᱟᱱ ᱛᱟᱦᱮᱸᱱᱟ ᱚᱱᱟ ᱫᱚ ᱦᱮᱸ ᱜᱮ ᱟᱫᱚ ᱚᱱᱠᱟ ᱠᱟ ᱠᱟᱛᱮ ᱜᱮ ᱟᱫᱚ ᱡᱮᱫᱤᱱ ᱩᱱᱛᱤᱨᱤᱥ ᱛᱟᱹᱨᱤᱠᱷ ᱡᱟᱦᱟᱸ ᱧᱤᱫᱟᱹ ᱵᱮᱞᱟ ᱟᱫᱚ ᱩᱱᱠᱩ ᱤᱫᱤᱭᱮᱫ ᱠᱚ ᱛᱟᱦᱮᱸ ᱯᱟᱸᱪ ᱠᱟᱴᱷᱤᱭᱟ ᱨᱮ ᱢᱤᱫᱴᱮᱱ ᱡᱟᱭᱜᱟ ᱛᱟᱦᱮ ᱠᱟᱱᱟ ᱡᱟᱦᱟᱸ ᱤᱝᱨᱮᱡᱽ ᱠᱚᱣᱟᱜ ᱴᱷᱮᱠ ᱛᱟᱦᱮᱸ ᱠᱟᱱᱟ ᱟᱫᱚ ᱚᱸᱰᱮᱜᱮ ᱥᱮᱛᱟᱜ ᱯᱟᱭᱟᱨ ᱨᱮᱠᱚ ᱜᱷᱮᱨᱟᱣ ᱞᱮᱫᱟ ᱾ ᱟᱫᱚ ᱪᱟᱞᱟᱣ ᱟᱫᱚ ᱚᱸᱰᱮ ᱜᱮ ᱢᱚᱴᱟᱢᱩᱴᱤ ᱫᱚᱥ ᱦᱟᱡᱟᱨ ᱥᱚᱭᱱᱤᱠ ᱜᱟᱱ ᱠᱚ ᱪᱟᱞᱟᱣ ᱫᱚᱥ ᱦᱟᱡᱟᱨ ᱥᱟᱱᱛᱟᱲ ᱠᱚ ᱜᱷᱮᱨᱟᱣ ᱞᱮᱫᱟ ᱾ ᱚᱱᱟ ᱢᱤᱫ ᱧᱤᱫᱟᱹ ᱛᱮ ᱜᱮ ᱛᱚ ᱵᱷᱳᱨ ᱵᱟ ᱵᱮᱞᱟ ᱡᱚᱠᱷᱚᱱ ᱠᱚ ᱩᱰᱩᱠᱚᱜ ᱠᱟᱱ ᱛᱟᱦᱮᱱᱟ ᱛᱚᱠᱷᱚᱱ ᱤᱝᱨᱮᱡᱽ ᱥᱟᱥᱚᱠ ᱡᱟᱦᱟᱸᱭ ᱥᱮᱱᱟᱯᱚᱛᱤ ᱛᱟᱦᱮᱸ ᱠᱟᱱᱟ ᱩᱱᱤ ᱧᱮᱞ ᱧᱟᱢ ᱠᱮᱫ ᱠᱚᱣᱟ ᱡᱮ ᱱᱚᱝᱠᱟ ᱦᱚᱲ ᱠᱚ ᱮᱥᱮᱫ ᱠᱟᱫᱟ ᱫᱤᱭᱮ ᱛᱷᱚᱲᱟ ᱠᱟᱛᱷᱟ ᱠᱚ ᱨᱮᱯᱮᱡ ᱦᱩᱭᱱᱟ ᱡᱷᱟᱢᱮᱞᱟ ᱵᱟᱲᱟ ᱦᱳᱭ ᱵᱟᱲᱟᱭᱱᱟ ᱫᱤᱭᱮ ᱜᱚᱨᱵᱷᱩ ᱢᱟᱡᱷᱤ ᱫᱚ ᱚᱱᱟ ᱩᱱᱤ ᱤᱝᱨᱮᱡᱽ ᱮ ᱡᱟᱦᱟᱸ ᱥᱟᱫᱚᱢ ᱪᱮᱛᱟᱱ ᱨᱮᱭ ᱫᱮᱡ ᱠᱟᱱ ᱛᱟᱦᱮᱱᱟ ᱩᱱᱤ ᱴᱷᱮᱱ ᱜᱮ ᱠᱟᱹᱯᱤ ᱛᱟᱦᱮᱸ ᱠᱟᱱᱟ ᱟᱫᱚ ᱩᱱᱤ ᱨᱮᱡ ᱠᱟᱛᱮ ᱚᱱᱟᱛᱮᱭ ᱢᱟᱜ ᱠᱮᱫᱮᱭᱟ ᱾ ᱟᱫᱚ ᱚᱱᱮ ᱡᱮ ᱩᱱ ᱦᱤᱞᱳᱜ ᱚᱱᱮ ᱡᱮ ᱩᱱ ᱦᱤᱞ ᱩᱱᱤ ᱜᱚᱨᱵᱷᱩ ᱦᱩᱞ ᱦᱩᱞᱮ ᱪᱤᱛᱠᱟᱨ ᱠᱮ ᱩᱱ ᱠᱷᱚᱡ ᱜᱮ ᱟᱫᱚ ᱦᱩᱞ ᱫᱚ ᱞᱟᱜᱟᱣ ᱮᱱᱟ, ᱟᱫᱚ ᱚᱸᱰᱮ ᱠᱷᱚᱡ ᱜᱮ ᱟᱫᱚ ᱞᱟᱜᱟᱣ ᱞᱮᱱᱟ ᱱᱚᱝᱠᱟ ᱠᱟᱛᱮᱜ ᱢᱤᱫᱴᱮᱱ ᱵᱳᱭᱨᱮ ᱤᱧᱤᱧ ᱯᱟᱲᱦᱟᱣ ᱞᱮᱫᱟ,
ᱟᱪᱪᱷᱟ ᱟᱪᱪᱷᱟ ᱛᱚ ᱜᱚᱝᱠᱮ ᱟᱹᱞᱤᱧ ᱠᱟᱹᱴᱤᱡ ᱠᱟᱹᱴᱤᱡ ᱱᱚᱰᱮ ᱠᱟᱹᱴᱤᱡ ᱞᱤᱧ ᱠᱩᱞᱤ ᱵᱤᱱᱟ ᱦᱮᱸ ᱦᱸᱢ ᱛᱚ ᱱᱤᱭᱟᱹ ᱥᱚᱢᱚᱭ ᱥᱳᱥᱟᱞ ᱢᱤᱰᱤᱭᱟ ᱠᱚᱨᱮᱜ ᱡᱟᱸᱦᱟ ᱞᱮᱠᱟ ᱵᱚᱱ ᱧᱮᱞ ᱫᱟ ᱾ ᱯᱟᱪᱮᱫ ᱵᱤᱱ ᱧᱮᱞ ᱠᱟᱜ ᱜᱮᱭᱟ ᱡᱮ ᱦᱩᱞ ᱢᱟᱦᱟ ᱞᱮᱠᱟᱱ ᱫᱤᱱ ᱨᱮ ᱱᱟ, ᱡᱮᱢᱚᱱ ᱚᱨᱜᱮᱥᱴᱟᱨ ᱪᱷᱚᱯᱚᱞ ᱮᱱᱮᱡ ᱱᱚᱜ ᱱᱚᱝ ᱠᱟᱱᱟᱜ ᱾ ᱮᱱᱮᱡ ᱥᱮᱨᱮᱧ ᱠᱚ ᱧᱟᱢᱼᱟ ᱾
ᱦᱮᱞᱳ,
ᱛᱚ ᱱᱚᱣᱟ ᱤᱫᱤ ᱠᱟ ᱟᱹᱵᱤᱱ
ᱦᱳᱭ ᱦᱳᱭ ᱱᱚᱣᱟ ᱡᱟᱸᱦᱟ ᱦᱩᱞ ᱢᱟᱦᱟᱮ ᱡᱟᱸᱦᱟ ᱚᱨᱠᱮᱥᱴᱟᱨ ᱠᱚ ᱦᱩᱭᱩᱜ ᱠᱟᱱᱟ ᱱᱚᱣᱟ ᱫᱚ ᱮᱠᱮᱱ ᱮᱠᱫᱚᱢ ᱴᱷᱤᱠ ᱫᱚ ᱵᱟᱝ ᱦᱩᱭᱩᱜ ᱠᱟᱱᱟ ᱾ ᱪᱮᱫᱟᱜ ᱡᱮ ᱢᱤᱫᱴᱮᱱ ᱜᱚᱡ ᱚᱲᱟᱜ ᱨᱮᱫᱚ, ᱠᱳᱱᱳ ᱫᱤᱱ ᱜᱮ ᱮᱱᱮᱡ ᱥᱮᱨᱮᱧ ᱫᱚ ᱦᱩᱭ ᱨᱮᱱᱟᱜ, ᱫᱚ ᱠᱳᱱᱳ ᱤᱭᱟᱹ ᱜᱮ ᱵᱟᱝ ᱠᱟᱱᱟ ᱠᱳᱱᱳ ᱢᱟᱱᱮ ᱪᱮᱫ ᱞᱮᱠᱟ ᱠᱟᱛᱮᱜ, ᱢᱤᱫᱴᱮᱱ ᱜᱚᱡ ᱚᱲᱟᱜ ᱨᱮ ᱦᱚᱲ ᱠᱚ ᱮᱱᱮᱡ ᱥᱮᱨᱮᱧ ᱫᱟᱲᱮᱭᱟᱜᱼᱟ ᱾ ᱛᱚ ᱱᱚᱣᱟ ᱫᱚ ᱢᱤᱫᱴᱮᱱ ᱢᱟᱱᱮ ᱵᱟᱝ ᱴᱷᱤᱠ ᱜᱮ ᱵᱩᱡᱷᱟᱹᱜᱼᱟ ᱾ ᱛᱚ ᱚᱱᱟ ᱠᱷᱟᱹᱛᱤᱨ ᱛᱮ ᱚᱱᱠᱟᱱ ᱫᱤᱱ ᱜᱮ ᱠᱟᱱᱟ ᱾ᱥᱮ ᱟᱵᱚ ᱢᱟᱱᱮ ᱟᱵᱚᱨᱮᱱ ᱵᱤᱨ ᱵᱟᱱᱴᱟ ᱠᱚᱣᱟᱜ ᱟᱛᱢᱟ ᱥᱟᱱᱛᱤ ᱞᱟᱹᱜᱤᱫ, ᱥᱮ ᱩᱱᱠᱩ ᱥᱨᱫᱟᱧᱡᱚᱞᱤ ᱮᱢ, ᱞᱟᱹᱜᱤᱫ ᱢᱤᱫᱴᱮᱱ ᱫᱤᱱ ᱠᱟᱱᱟ ᱾ ᱡᱟᱸᱦᱟ ᱫᱤᱱᱨᱮ ᱟᱵᱚ ᱢᱮᱱᱫᱚ ᱛᱤᱨᱤᱥᱟ ᱡᱩᱱ, ᱵᱩᱱ ᱢᱟᱱᱮ ᱦᱩᱞ ᱢᱟᱦᱟ ᱦᱩᱞ ᱩᱱ ᱦᱤᱞᱳᱜ ᱦᱩᱭ ᱞᱮᱱᱟ ᱾ ᱚᱱᱟ ᱠᱷᱟᱹᱛᱤᱨ ᱛᱮ ᱩᱱᱠᱩ ᱥᱨᱽᱫᱟᱧᱡᱚᱞᱤ ᱩᱱ ᱦᱤᱞᱳᱜ ᱜᱮᱵᱚᱱ ᱮᱢᱟ ᱠᱚᱣᱟ ᱾ ᱛᱚ ᱚᱱᱟ ᱠᱷᱟᱹᱛᱤᱨ, ᱛᱮ ᱚᱱᱟ ᱩᱱ ᱦᱤᱞᱳᱜ ᱫᱚ, ᱚᱨᱠᱮᱥᱴᱟᱨ ᱢᱮᱱᱫᱚ ᱟᱵᱚ ᱚᱱᱠᱟᱱ ᱵᱟᱵᱩ ᱡᱤᱱᱤᱥ ᱵᱟᱵᱚ ᱠᱚᱨᱟᱣ ᱢᱟ ᱾ ᱟᱵᱚ ᱮᱱᱮᱡ ᱨᱟᱹᱥᱠᱟᱹ ᱡᱮᱦᱮᱛᱩ, ᱚᱱᱟ ᱚᱱᱟ ᱢᱤᱫ ᱢᱤᱫᱴᱮᱱ ᱚᱱᱟ ᱫᱚ ᱥᱳᱠ ᱯᱟᱞᱚᱱ ᱫᱤᱱ ᱠᱟᱱᱟ ᱾ ᱡᱟᱸᱦᱟ ᱠᱚ ᱢᱮᱱ, ᱛᱚ ᱚᱱᱟ ᱥᱳᱠ ᱯᱟᱞᱚᱱ ᱫᱤᱱ, ᱛᱚ ᱮᱱᱮᱡ ᱥᱮᱨᱮᱧ ᱫᱚ ᱵᱟᱝ ᱦᱩᱭ ᱞᱮᱱᱠᱷᱟᱱ ᱜᱮ ᱵᱷᱟᱜᱤᱭᱟ ᱾ ᱛᱚ ᱟᱫᱚ ᱚᱱᱠᱟᱱ ᱠᱤᱪᱷᱩ, ᱦᱚᱲ ᱫᱚ ᱵᱟᱠᱚ ᱵᱟᱲᱟᱭᱟ ᱾ ᱢᱮᱱᱫᱚ ᱵᱟᱠᱚ ᱥᱚᱪᱮᱛᱚᱱ ᱠᱟᱱᱟ ᱾ ᱠᱳᱱᱳ ᱥᱮ ᱚᱱᱟ ᱫᱤᱱ ᱪᱮᱫ, ᱚᱱᱟ ᱫᱤᱱ ᱨᱮᱱᱟᱜ ᱢᱚᱦᱚᱛᱛᱚ ᱵᱟᱠᱚ ᱵᱟᱲᱟᱭ ᱠᱟᱫᱟ ᱾ ᱚᱱᱟ ᱠᱷᱟᱹᱛᱤᱨ ᱛᱮ, ᱯᱟᱥᱮᱡ ᱠᱚ ᱦᱩᱭ ᱦᱚᱪᱚᱭᱮᱫ ᱠᱟᱱ ᱜᱮ, ᱟᱫᱚ ᱛᱟᱭᱚᱢ ᱫᱟᱨᱟᱢ ᱟᱥᱛᱮ ᱟᱥᱛᱮ ᱠᱚ ᱵᱟᱲᱟᱭ ᱧᱟᱢ ᱞᱮᱠᱷᱟᱱ, ᱟᱫᱚ ᱱᱚᱣᱟ ᱚᱨᱠᱮᱥᱴᱨᱟ ᱠᱚᱦᱚ ᱠᱚ ᱵᱚᱱᱫᱚᱭᱟ ᱾ ᱩᱱ ᱦᱤᱞᱳ ᱫᱚ
ᱦᱮᱸ ᱦᱮᱸ ᱦᱮᱸ ᱟᱪᱪᱷᱟ, ᱟᱪᱪᱷᱟ ᱜᱚᱝᱠᱮ ᱟᱭᱢᱟ ᱫᱟᱢᱟᱱ ᱥᱟ ᱠᱟᱛᱷᱟ ᱵᱮᱤᱱ ᱞᱟᱹᱭ ᱠᱮᱫᱟ ᱾ ᱤᱱᱟᱹ ᱞᱟᱹᱜᱤᱫ ᱟᱹᱞᱤᱧ ᱯᱟᱦᱴᱟ ᱥᱮᱫ ᱠᱷᱚᱱ, ᱥᱟᱨᱦᱟᱣ ᱞᱤᱧ ᱪᱟᱞ ᱟᱹᱵᱤᱱ ᱠᱟᱱᱟ ᱾
ᱦᱳᱭᱼ ᱦᱳᱭ ᱫᱤᱭᱮ ᱟᱯᱮᱥᱮᱫ ᱚᱱᱠᱟ ᱚᱨᱠᱮᱥᱴᱟ ᱦᱩᱭᱩᱜ ᱠᱟᱱᱟ ᱾ ᱱᱚᱣᱟ
ᱦᱩᱸ ᱵᱟᱝ ᱜᱚᱝᱠᱮ, ᱱᱚᱝᱠᱟ ᱟᱞᱮ ᱱᱚᱝᱠᱟ ᱥᱩᱨ ᱥᱩᱯᱩᱨ ᱠᱚᱨᱮ ᱫᱚ ᱵᱟᱝ ᱧᱮᱞ ᱵᱟᱲᱟ ᱠᱟᱱᱟ ᱾ ᱛᱚ ᱦᱴᱩᱢ ᱟᱹᱞᱤᱧ ᱥᱳᱥᱟᱞ ᱢᱤᱰᱤᱭᱟᱟᱨᱮ ᱢᱤᱫ ᱫᱤᱱ ᱞᱤᱧ ᱧᱮᱞᱮᱫ ᱛᱟᱦᱮᱸᱫ ᱡᱮ ᱱᱚᱝᱠᱟ- ᱱᱚᱝᱠᱟ ᱾ ᱦᱩᱭᱩᱜᱭ ᱠᱟᱱᱟ ᱾ ᱥᱩᱫᱷᱩ ᱱᱤᱭᱟᱹ ᱵᱚᱪᱷᱚᱨ ᱫᱚ ᱵᱟᱝ ᱞᱟᱦᱟ ᱛᱮᱦᱚ, ᱧᱮᱞ ᱦᱩᱭ ᱠᱟᱱᱟ ᱛᱚ, ᱱᱚᱣᱟ ᱤᱫᱤ ᱠᱟᱛᱮᱜ ᱟᱹᱰᱤ ᱦᱚᱲ ᱜᱮᱞᱤᱧ ᱠᱩᱞᱤ ᱠᱮᱫ ᱠᱚᱣᱟ, ᱡᱟᱦᱟᱸᱭ ᱱᱚᱝᱠᱟ ᱜᱟᱞᱢᱟᱨᱟᱣ ᱦᱩᱭᱩᱜ ᱜᱮᱭᱟ ᱾ ᱛᱚ ᱩᱱᱠᱩ ᱦᱚᱸ ᱡᱮ ᱱᱚᱣᱟ ᱡᱤᱱᱤᱥ ᱫᱚ, ᱵᱟᱝᱠᱚ ᱥᱟᱯᱚᱴᱟᱜᱼᱟ ᱾ ᱢᱮᱱᱛᱮᱜᱮᱠᱚ ᱢᱮᱱ ᱠᱮᱜᱼᱟ ᱟᱹᱵᱤᱱ ᱞᱮᱠᱟᱜᱮ ᱾
ᱦᱳᱭ ᱦᱳᱭ ᱛᱚ ᱟᱞᱮᱮᱥᱮᱫ ᱦᱚᱸ ᱱᱚᱝᱠᱟ ᱜᱮ ᱞᱟᱦᱟᱛᱮᱦᱚᱸ ᱦᱩᱭ ᱵᱟᱲᱟᱜ ᱠᱟᱱ ᱛᱟᱦᱮᱸᱱᱟ ᱾ ᱱᱚᱝᱠᱟ ᱦᱩᱞ ᱢᱟᱦᱟᱮ ᱚᱨ ᱠᱮᱥᱴᱟ ᱦᱩᱭ ᱵᱟᱲᱟᱜ ᱠᱟᱱ ᱛᱟᱦᱮᱱ ᱜᱮ ᱾ ᱟᱞᱮ ᱟᱥᱮ ᱢᱟᱥᱮ ᱡᱟᱸᱦᱟ ᱞᱟᱴᱩ ᱞᱟᱴᱩ ᱠᱮᱞᱟᱵ ᱢᱮᱱᱟᱜ ᱠᱟᱫᱟ, ᱱᱟᱢᱰᱟᱠ ᱠᱮᱞᱟᱵ ᱠᱚ ᱟᱫᱚ ᱢᱮᱱᱠᱷᱟᱱ ᱠᱩ ᱛᱟᱭᱚᱢ ᱫᱟᱨᱟᱢ ᱚᱱᱠᱟ ᱠᱚ ᱵᱟᱲᱟᱭ ᱧᱟᱢ ᱫᱟ ᱾ ᱥᱮ ᱚᱱᱟ ᱫᱤᱱ ᱨᱮᱱᱟᱜ ᱢᱚᱦᱚᱛᱛᱚ ᱠᱚ ᱵᱟᱲᱟᱭ ᱧᱟᱢ ᱫᱟ ᱾ ᱟᱠᱚ ᱟᱠᱚ ᱛᱤᱜᱮ ᱛᱚ ᱚᱱᱟ ᱚᱱᱟᱛᱮ ᱟᱠᱚ ᱟᱠᱚ ᱛᱤᱜᱮ, ᱱᱮᱛᱟᱨ ᱫᱚ ᱱᱚᱜᱚᱭ ᱵᱟᱨ ᱯᱮ ᱵᱚᱪᱷᱚᱨ ᱠᱷᱚᱱ ᱫᱚᱠᱚ ᱵᱚᱱᱫᱚ ᱪᱟᱵᱟ ᱠᱟᱫᱟ ᱾ ᱱᱚᱨᱢᱮᱞ ᱠᱨᱤᱭᱟ ᱯᱨᱚᱛᱤ ᱡᱳᱜᱤᱛᱟ ᱥᱮ ᱚᱱᱠᱟᱱ ᱩᱱᱦᱤᱞᱟᱹᱜ ᱢᱟᱱᱟᱣ ᱟᱱᱟ ᱫᱤᱱ ᱞᱮᱠᱟᱱᱟᱜ ᱡᱟᱦᱟᱱ ᱠᱟᱹᱢᱤ ᱦᱚᱨᱟ ᱠᱚ ᱚᱱᱟ ᱠᱚᱜ ᱠᱚ ᱠᱚᱨᱟᱣ ᱫᱟ ᱾ ᱢᱮᱱᱠᱷᱟᱱ ᱚᱨᱠᱮᱥᱴᱨᱟ ᱠᱚᱫᱚ ᱠᱚ ᱵᱚᱱᱫᱚ ᱵᱟᱲᱟ ᱠᱟᱫᱟ ᱾ ᱢᱮᱱᱠᱷᱟᱱ ᱟᱞᱮ ᱥᱮᱫ ᱦᱚᱸᱦᱳᱭᱩ ᱠᱟᱱ ᱛᱟᱦᱮᱱ ᱜᱮᱭᱟ ᱠᱤᱪᱷᱩ ᱠᱤᱪᱷᱩ ᱚᱝᱠᱟ ᱞᱟᱹᱴᱩ ᱞᱟᱹᱴᱩ ᱱᱟᱢ ᱰᱟᱠ ᱠᱞᱟᱯ ᱠᱚ ᱢᱮᱱᱟᱜ ᱠᱟᱫᱟ᱾
ᱦᱮᱞᱳ ᱟᱪᱪᱷᱟ ᱜᱚᱢᱠᱮ᱾
ᱛᱚ ᱟᱞᱟᱝ ᱥᱩᱢᱚᱭ ᱦᱳ ᱦᱩᱭᱮᱱ ᱛᱟᱞᱟᱝᱟ ᱛᱚ ᱱᱤᱛ ᱨᱚᱯᱚᱲᱟ ᱚ ᱦᱳᱭ ᱡᱚᱦᱟᱨ ᱜᱮ᱾
ᱦᱮᱸ ᱢᱟ ᱡᱚᱦᱟᱨ ᱜᱮ᱾